ᱦᱟᱞᱳ
ᱦᱮᱸ ᱜᱚᱢᱠᱮ ᱡᱚᱦᱟᱨ ᱜᱮ
ᱦᱮᱸ ᱡᱚᱦᱟᱨ ᱜᱮ
ᱪᱮᱫ ᱵᱤᱱ ᱪᱤ
ᱦᱮᱸ ᱪᱮᱠᱟᱹ ᱜᱮ ᱵᱟᱝ ᱫᱩᱲᱩᱵ ᱠᱟᱱᱟᱞᱤᱧ ᱥᱤᱛᱩᱝ ᱟᱠᱟᱱᱟ
ᱥᱤᱛᱩᱝ ᱠᱟᱱᱟ
ᱦᱮᱸ
ᱚᱦᱚᱸ
ᱢᱟᱱᱮ ᱥᱤᱛᱩᱝ ᱥᱤᱛᱩᱝ ᱠᱟᱫᱟᱭ ᱨᱤᱢᱤᱞ ᱠᱟᱫᱟᱭ ᱢᱟᱱᱮ ᱵᱟᱱᱟᱨ ᱜᱮ ᱠᱚᱠᱷᱚᱱ ᱥᱤᱛᱩᱝ ᱫᱟᱭ ᱛᱚ ᱠᱚᱠᱷᱚᱱ ᱨᱤᱢᱤᱞ ᱫᱟᱭ ᱠᱚᱠᱷᱚᱱ ᱫᱟᱜ ᱫᱟᱭ
ᱚ ᱦᱚᱸ ᱟᱞᱮ ᱥᱮᱱ ᱢᱟᱭ ᱫᱟᱜᱮᱜᱼᱟᱭ
ᱦᱩᱸ ᱫᱟᱜ ᱮᱜ ᱠᱟᱱᱟᱭ
ᱦᱮᱸ
ᱟᱪᱪᱷᱟ ᱟᱪᱪᱷᱟ ᱥᱮᱛᱟᱜ ᱥᱮᱛᱟᱜ ᱠᱷᱚᱱᱟᱜ ᱜᱮ
ᱵᱟᱝ ᱱᱚᱜᱼᱚᱭ ᱛᱤᱠᱤᱱ ᱟᱪᱲᱟ ᱛᱤᱠᱤᱱ ᱠᱷᱚᱱᱟᱜ ᱮᱜᱟᱨᱴᱟ ᱵᱟᱨᱴᱟ ᱦᱮᱸ
ᱫᱤᱭᱮ ᱛᱟᱦᱚᱞᱮ ᱡᱚᱢ ᱵᱟᱲᱟ ᱠᱚᱫᱚ ᱦᱩᱭᱮᱱ ᱛᱟᱵᱮ ᱦᱩᱭᱮᱱ ᱛᱟᱵᱮᱱᱟ ᱥᱮ ᱵᱟᱝ
ᱦᱚᱸ ᱦᱩᱭ ᱮᱱᱟ
ᱚ ᱟᱪᱪᱷᱟ ᱫᱤᱭ ᱢᱚᱸᱡᱽ ᱵᱟᱲᱟ ᱜᱮ ᱛᱚ
ᱦᱚᱸ ᱢᱚᱸᱡᱽ ᱵᱟᱲᱟ ᱜᱮ ᱟᱹᱵᱤᱱ ᱫᱚ
ᱦᱮᱸ ᱟᱹᱞᱤᱧ ᱦᱚᱸ
ᱚᱦᱚ
ᱦᱩᱸ ᱫᱤᱭᱮ ᱪᱟᱥᱵᱟᱥ ᱠᱚᱫᱚ ᱪᱮᱫᱞᱮᱠᱟ ᱦᱩᱭᱩᱜ ᱠᱟᱱ ᱛᱟᱯᱮᱭᱟ
ᱪᱟᱥᱵᱟᱥ ᱫᱚᱼ ᱦᱚᱸ ᱮᱛᱚᱦᱚᱵ ᱟᱠᱟᱱ ᱜᱮᱭᱟ ᱟᱞᱮᱭᱟᱜ ᱫᱚ ᱟᱹᱰᱤᱜᱮ ᱛᱚ ᱚᱱᱟ ᱠᱚ ᱟᱣᱨᱤ ᱜᱟᱱᱚᱜ ᱛᱮ ᱵᱟᱞᱮ ᱨᱚᱦᱚᱭ ᱵᱟᱲᱟ ᱠᱟᱜᱼᱟ
ᱟᱪᱪᱷᱟ ᱟᱪᱪᱷᱟ
ᱦᱮᱸ ᱟᱯᱮ ᱥᱮᱱ ᱫᱚ ᱜᱚᱝᱠᱮ
ᱦᱩᱸ
ᱟᱯᱮ ᱥᱮᱫ ᱫᱚ ᱪᱟᱥ ᱵᱟᱥ ᱫᱚ
ᱦᱮᱸ ᱟᱞᱮᱥᱮᱫ ᱫᱚ ᱱᱚᱭ ᱫᱟᱜ ᱮ ᱠᱟᱱ ᱪᱟᱥ ᱵᱟᱥ ᱠᱚᱫᱚ ᱦᱳᱭᱳᱜ ᱠᱟᱱ ᱜᱮᱭᱟ ᱜᱟᱪᱷᱤ ᱠᱚ ᱮᱯᱷᱚᱨ ᱦᱳᱭ ᱠᱟᱱᱟ ᱦᱳᱲᱳ ᱠᱚ ᱢᱟᱱᱮ ᱡᱚᱛᱚ ᱠᱤᱪᱷᱩ ᱜᱮ ᱦᱳᱭ ᱠᱟᱱ ᱜᱮᱭᱟ
ᱦᱮᱸ ᱦᱮᱸ
ᱟᱨ ᱱᱤᱛᱳ ᱫᱚ ᱥᱩᱫᱷᱩ ᱫᱟᱜ ᱨᱮᱱᱟᱜ ᱜᱮ ᱤᱱᱛᱤᱡᱟᱨ ᱦᱚᱞᱟ ᱦᱚᱞᱟ ᱵᱟᱝ ᱫᱟᱜ ᱠᱟᱫᱟᱭ ᱛᱤᱦᱤᱧ ᱵᱟᱝ ᱫᱟᱜ ᱠᱟᱫᱟᱭ ᱱᱟᱥᱮᱱᱟᱜ ᱫᱟᱜ ᱫᱚ ᱦᱚᱞᱟᱱᱚᱜ ᱫᱚ ᱮᱠᱫᱚᱢ ᱜᱮ ᱵᱟᱝ ᱫᱟᱜ ᱠᱟᱫᱟᱭ ᱦᱤᱛᱚᱜ ᱫᱚ ᱚᱱᱟ ᱜᱮ ᱡᱮ ᱫᱟᱜᱟᱭ ᱛᱤᱥ ᱦᱚᱭ ᱫᱚ ᱟ. ᱣᱨᱤ ᱠᱚᱫᱚ ᱧᱟᱢᱟᱭ
ᱩ ᱱᱟᱯᱟᱭ ᱠᱟᱛᱷᱟ ᱜᱮ ᱛᱚᱵᱮ
ᱟᱵᱮᱱ ᱫᱚ ᱪᱮᱫ ᱱᱤᱭᱟᱹ ᱮᱯ ᱨᱮᱫᱚ ᱢᱟᱱᱮ ᱫᱚᱢᱮ ᱫᱤᱱ ᱦᱳᱭ ᱠᱟᱱᱟ ᱵᱮᱱ ᱟᱵᱤᱱᱟᱜ ᱱᱤᱭᱟᱹ ᱮᱯᱨᱮ ᱠᱚᱞᱛᱮ ᱜᱮᱞᱮ ᱛᱤᱱᱟᱹ ᱫᱤᱱ ᱦᱩᱭᱱᱟ
ᱫᱤᱱ ᱜᱮᱢ
ᱠᱚᱢ ᱫᱤᱱ ᱜᱮ ᱟᱪᱪᱷᱟ
ᱟᱹᱵᱤᱱ ᱫᱚ
ᱦᱮ ᱟᱞᱤ ᱫᱚ ᱱᱟᱣᱟ ᱜᱮᱣᱟᱞᱤᱧ
ᱦᱮᱸ
ᱫᱤᱭᱟ ᱫᱚ ᱟᱵᱮᱱᱟᱜ ᱫᱤᱥᱚᱢ ᱫᱚᱠᱟ ᱥᱮᱫ
ᱫᱤᱥᱚᱢ ᱫᱚ ᱱᱚᱛᱮ ᱵᱷᱚᱡ ᱫᱤᱥᱚᱢ ᱥᱮᱱ ᱨᱮᱜᱮ
ᱦᱤᱛ ᱫᱚ
ᱟᱹᱞᱤᱧ ᱫᱚ ᱱᱚᱜᱼᱚᱭ ᱵᱟᱝᱜᱟᱞ ᱫᱤᱥᱚᱢ
ᱚ ᱦᱚᱸ ᱠᱟᱛᱷᱟ ᱜᱮ ᱛᱚᱵ
ᱟᱵᱮᱱ ᱫᱚ ᱵᱟᱵᱮᱱ ᱟᱵᱮᱱ ᱪᱮᱫ ᱵᱤᱱ ᱢᱮᱱ ᱠᱮᱫᱟ
ᱫᱤᱥᱚᱢ
ᱪᱤᱠᱟᱹ ᱥᱮ
ᱵᱷᱸᱡ ᱵᱷᱸᱡ
ᱵᱷᱸᱡ
ᱦᱳᱭ
ᱵᱟ. ᱧ ᱫᱟ
ᱵᱷᱚᱸᱡᱽ ᱫᱤᱥᱚᱢ ᱢᱚᱭᱩᱨ ᱵᱷᱚᱸᱡᱽ ᱵᱟᱵᱤᱱ ᱟᱡᱚᱢ ᱠᱟᱜ ᱟ
ᱩ ᱦᱩᱜ
ᱚ ᱱᱚᱜᱼᱚᱭ ᱢᱤᱫᱴᱮᱱ ᱵᱤᱞᱞᱟ ᱢᱮᱱᱟᱜᱼᱟ ᱵᱟᱰᱟᱭ ᱠᱟᱜᱼᱟ ᱵᱤᱱ ᱥᱮ ᱵᱟᱝ
ᱟᱸᱡᱚᱢ ᱜᱮ ᱵᱟᱞᱤᱧ ᱟᱸᱡᱚᱢ ᱠᱟᱫᱟ
ᱵᱟᱞᱮᱥᱥᱚᱨ
ᱪᱤᱜ ᱵᱟᱞᱮᱥᱥᱚᱨ
ᱦᱮᱸ
ᱵᱟᱞᱮᱥᱥᱚᱨ ᱫᱚ ᱟᱸᱡᱚᱢ ᱠᱟ. ᱫᱟ. ᱧ
ᱦᱸ ᱦᱳᱭ ᱢᱚᱭᱩᱨᱵᱷᱚᱸᱡᱽ ᱫᱚ ᱟᱞᱮ ᱢᱤᱫᱴᱟᱝ ᱡᱥᱸᱞᱞᱟ ᱠᱟᱱᱟ ᱚᱱᱟ ᱦᱚᱸ
ᱱᱤᱭᱟᱹ ᱢᱟ ᱤᱭᱟᱹ ᱥᱮᱫ ᱢᱮᱱᱟᱜ ᱟ ᱛᱚ ᱪᱮᱫ ᱠᱚ ᱞᱟ. ᱭᱟ ᱠᱟᱥᱤ ᱵᱤᱥᱚᱱᱟᱛᱷ
ᱵᱟᱝ ᱚᱱᱟ ᱫᱚ ᱡᱮᱞᱤᱧ ᱜᱮᱭᱟ
ᱟᱪᱪᱷᱟ
ᱴᱷᱤᱠ ᱜᱮᱭᱟ ᱟᱵᱤᱱ ᱫᱚ ᱟᱵᱚ ᱚᱞᱪᱤᱠᱤ ᱠᱚᱫᱚ ᱵᱮᱱ ᱵᱟᱰᱟᱭ ᱟᱠᱟᱜᱼᱟ ᱥᱮ ᱵᱟᱝ
ᱚᱞ ᱪᱤᱠᱤ ᱠᱚ ᱫᱚ ᱡᱟᱜᱮ ᱵᱟᱲᱟᱭ ᱠᱟᱱ ᱛᱟᱦᱮᱱᱟ. ᱞᱤᱧ ᱟᱫᱚ ᱱᱤᱛ ᱫᱚ ᱠᱮᱞᱟᱥ ᱠᱚᱦᱚᱸ ᱵᱟᱝ ᱦᱩᱭᱩᱜ ᱠᱟᱱᱟ ᱥᱮ ᱛᱚ ᱟᱨ ᱫᱷᱤᱨᱮ ᱫᱷᱤᱨᱮ ᱦᱤᱲᱤᱧ ᱪᱟᱵᱟᱜ ᱠᱟᱱᱟ
ᱪᱮᱫᱟᱜ ᱪᱮᱫᱟᱜ ᱦᱤᱲᱤᱧᱚᱜ ᱠᱟᱱᱟ ᱵᱟᱝ ᱦᱤᱲᱤᱧ ᱠᱟᱛᱷᱟ ᱪᱚ ᱚᱱᱟ ᱢᱟ
ᱦᱮᱸᱛᱚ ᱢᱟᱱᱮ ᱟᱫᱚ ᱵᱟᱝ ᱦᱤᱲᱤᱧ ᱠᱟᱛᱷᱟ ᱫᱚ ᱢᱟ ᱩᱱᱟᱹᱜ ᱫᱤᱱ ᱯᱚᱨ ᱡᱩᱫᱤ ᱟᱢᱻ ᱱᱟᱥᱮᱱᱟᱜ ᱡᱩᱫᱤ ᱚᱱᱟ ᱠᱚ ᱵᱟᱝ ᱤᱭᱟᱹᱭᱟᱢ ᱵᱟᱵᱩ ᱵᱟᱢ ᱯᱟᱲᱦᱟᱜᱼᱟ ᱟᱢ ᱛᱚ ᱱᱟᱥᱮᱱᱟᱜ ᱫᱚ ᱢᱤᱥᱴᱮᱠᱚᱜ ᱜᱮᱭᱟ ᱥᱮ
ᱦᱮᱸ ᱦᱮᱸ
ᱦᱳᱭ ᱦᱳᱭ ᱚᱱᱟ ᱡᱟᱞᱟ ᱛᱮᱜᱮ ᱟᱫᱚ ᱱᱟᱥᱮ ᱱᱟᱥᱮ ᱦᱤᱲᱤᱧᱚᱜ ᱠᱟᱱᱟ ᱟᱨ ᱡᱩᱫᱤ ᱟᱨᱨ ᱡᱚᱫᱤ ᱚᱱᱟᱜᱮ ᱟᱨᱚ ᱡᱩᱫᱤ ᱨᱤᱯᱤᱴ ᱞᱮᱱᱠᱷᱟᱱ ᱫᱚ ᱫᱤᱥᱟᱹ ᱫᱚ ᱦᱤᱡᱩᱜ ᱜᱮᱭᱟ
ᱦᱮᱸ ᱟᱨ ᱡᱩᱫᱤ ᱡᱟᱦᱟᱸᱭ ᱡᱩᱫᱤ ᱟᱪᱟᱱᱟᱠ ᱠᱩᱞᱤ ᱢᱮᱭᱟᱠᱚ ᱛᱚ ᱟᱫᱚ ᱚᱱᱮ ᱞᱟᱹᱭ
ᱱᱟᱯᱟᱭ ᱠᱟᱛᱷᱟ ᱜᱤ ᱛᱚᱵᱮ
ᱚᱱᱛᱮ ᱟᱯᱮ ᱥᱮᱫ ᱫᱚ ᱚᱞ ᱪᱤᱠᱤ ᱠᱚᱫᱚ ᱪᱮᱜ ᱞᱮᱠᱟ ᱦᱩᱭᱩᱜ ᱠᱟᱱᱟ
ᱦᱩᱸ ᱚᱞ ᱪᱤᱠᱤ ᱠᱚᱫᱚ ᱯᱨᱟᱭ ᱠᱚ ᱯᱟᱲᱦᱟᱜ ᱜᱮᱭᱟ ᱠᱚ ᱟᱞᱮ ᱥᱮᱫ ᱫᱚ
ᱢᱩᱸᱪᱮᱜ
ᱛᱟᱯᱚᱨᱮ ᱯᱟᱸᱫᱨᱟ ᱦᱚᱲ ᱜᱮ ᱦᱮᱸ
ᱦᱮᱸ ᱦᱮᱸ ᱟᱵᱮᱱ ᱵᱮᱱ ᱯᱟᱲᱦᱟᱜ ᱜᱮᱭᱟ
ᱦᱮᱸ
ᱦᱩᱸ
ᱦᱳᱭ ᱦᱳᱭ
ᱟᱪᱪᱷᱟ ᱢᱟ ᱛᱟᱦᱚᱞᱮ ᱪᱮᱫ ᱠᱚ ᱞᱟᱹᱭᱟ ᱟᱵᱮᱱ ᱫᱚ ᱢᱟᱱᱮ ᱛᱤᱱᱟᱹᱜ ᱫᱷᱟᱵᱤᱡ ᱵᱮᱱ ᱯᱟᱲᱦᱟᱣᱟ ᱠᱟᱱ ᱛᱮ
ᱱᱚᱝᱠᱟ ᱟᱵᱚ ᱯᱟᱞᱟᱥᱴᱩ ᱫᱟᱹᱵᱤᱡ
ᱛᱮᱱᱟᱜ ᱫᱷᱟᱨᱤᱡ
ᱯᱟᱞᱟᱥᱴᱩ ᱫᱷᱟᱵᱤᱡ ᱟᱯᱮ ᱡᱟᱦᱟᱸᱯᱮ ᱢᱟᱫᱽᱫᱷᱚᱢᱤᱠ ᱵᱚᱞᱮ
ᱢᱟᱫᱽᱫᱷᱚᱢᱤᱠ
ᱦᱮᱸ
ᱟᱪᱪᱷᱟ ᱟᱨ ᱫᱤᱭᱮ ᱱᱤᱛᱚᱜ ᱫᱚ ᱪᱮᱫ ᱵᱮᱱ ᱪᱮᱤᱠᱟᱭᱮᱫ ᱠᱟᱱᱟ ᱛᱟᱦᱚᱞᱮ ᱚᱲᱟᱜ ᱠᱚᱨᱮ ᱜᱮ ᱥᱮ
ᱚᱲᱟᱜ ᱠᱚᱨᱮ ᱜᱮ
ᱟᱪᱪᱷᱟ ᱥᱮ ᱪᱮᱫ ᱮᱢᱼᱼ ᱪᱮᱜ ᱠᱩ ᱞᱟᱹᱭᱟ ᱵᱟᱯᱞᱟ ᱯᱷᱟᱯᱞᱟ ᱨᱮᱱᱟᱜ ᱥᱚᱪᱟᱣ ᱟᱠᱟᱫᱟ ᱵᱮᱱ ᱥᱮ
ᱵᱟᱝ ᱵᱟᱝ ᱱᱤᱛ ᱠᱚᱨᱮ ᱫᱚ ᱵᱟᱝ
ᱟᱪᱪᱷᱟ
ᱚᱞᱚᱜ ᱨᱮᱭᱟᱜ ᱨᱮ ᱢᱚᱱᱚᱜ ᱚᱞᱚᱜ ᱨᱮᱭᱟᱜ ᱟᱨᱚ ᱢᱚᱱᱮ ᱢᱮᱱᱟᱜ ᱜᱮᱭᱟ ᱚᱞᱚᱜ ᱨᱮᱭᱟᱜ ᱢᱚᱱᱮ ᱢᱮᱱᱟᱜ ᱜᱮᱭᱟ ᱟᱹᱵᱤᱱ ᱫᱚ
ᱟᱹᱞᱤᱧ ᱮᱠᱷᱚᱱ ᱛᱚ ᱪᱮᱜ ᱦᱚᱸ ᱚᱱᱟ ᱠᱚᱫᱚ ᱵᱟᱞᱤᱧ ᱪᱤᱱᱛᱟᱹ ᱵᱟᱲᱟ ᱟᱠᱟᱫᱟ
ᱦᱚ
ᱦᱩᱸ ᱢᱟᱱᱮ ᱱᱮᱛᱟᱨ ᱠᱚᱫᱚ ᱪᱮᱜ ᱞᱮᱠᱟᱧ ᱞᱟᱹᱭᱟᱢᱟ ᱢᱟᱫᱽᱫᱷᱚᱢᱤᱠ ᱯᱷᱟᱥ ᱠᱮᱫᱟᱭ ᱛᱚ ᱵᱟ ᱡᱟᱹᱱᱤᱜ ᱵᱟᱯᱞᱟᱭᱮᱱᱟᱭ ᱚᱱᱮ ᱚᱱᱠᱟ ᱦᱩᱭᱩᱜ ᱠᱟᱱᱟ
ᱱᱟᱯᱟᱭ ᱠᱟᱛᱷᱟ ᱜᱮ
ᱱᱤᱛᱚᱜ ᱛᱟᱦᱞᱮ ᱚᱠᱟ ᱥᱮᱫ ᱨᱮ
ᱪᱤᱠᱟᱹ ᱵᱟᱲᱟᱭᱮᱫ-ᱟ
ᱚ ᱚᱲᱟᱜ ᱠᱚᱨᱮ ᱫᱚ ᱪᱤᱠᱟ ᱜᱮ ᱵᱟᱝ ᱫᱩᱲᱩᱵ ᱠᱟᱱᱟᱞᱤᱧ ᱮᱠᱷᱚᱱ ᱫᱚ ᱥᱴᱟᱰᱤ ᱦᱩᱭᱩᱜ ᱠᱟᱱ ᱛᱟᱞᱤᱧᱟ
ᱦᱩᱸ ᱱᱚᱸᱰᱮ
ᱦᱩᱸ
ᱱᱟᱯᱟᱭ ᱠᱟᱛᱷᱟ ᱜᱮ ᱛᱚᱵᱮ ᱟᱯᱮ ᱥᱮᱱ ᱫᱚ ᱵᱟᱦᱟ ᱯᱟᱨᱟᱵᱽ ᱠᱚ ᱚᱱᱠᱟ ᱥᱚᱦᱚᱨᱟᱭ ᱯᱟᱨᱟᱵᱽ ᱢᱟᱜ ᱢᱚᱬᱮ ᱯᱟᱨᱟᱵᱽ ᱠᱚ ᱦᱩᱭᱩᱜ ᱜᱮᱭᱟ ᱥᱮ ᱵᱟᱝ
ᱦᱩᱸ ᱢᱟᱜ ᱢᱚᱬᱮ ᱦᱩᱭᱩᱜ ᱛᱟᱦᱮᱸᱱᱟ ᱥᱚᱨᱦᱟᱭ ᱦᱩᱭᱩᱜ ᱛᱟᱦᱮᱸᱱᱟ ᱵᱟᱦᱟ ᱦᱩᱭᱩᱜ ᱛᱟᱦᱮᱸᱱᱟ
ᱢᱟᱻᱜ ᱢᱚᱬᱮ ᱫᱚ ᱪᱮᱫ ᱞᱮᱠᱟᱯᱮ ᱢᱟᱱᱟᱣᱟ
ᱢᱟᱜ ᱢᱚᱬᱮ ᱟᱹᱰᱤ ᱟᱹᱰᱤ ᱢᱚᱸᱡᱽ ᱮᱢᱚᱱ ᱦᱚᱲ ᱠᱚ ᱦᱩᱭᱩᱜ-ᱟ ᱵᱟᱝ ᱡᱟᱭᱜᱟ ᱵᱟᱝ ᱧᱟᱢᱟᱢ ᱛᱮᱭᱟᱨ ᱮᱱᱟ ᱢᱟᱱᱮ ᱟᱹᱪᱩᱨ ᱨᱮᱱᱟᱜ ᱡᱟᱭᱜᱟ ᱜᱮ ᱵᱟᱝ ᱧᱟᱢᱚᱜᱟ ᱴᱷᱮᱞᱟ ᱴᱷᱤᱞᱤ ᱴᱷᱮᱞᱟ ᱴᱷᱤᱞᱤ ᱫᱟᱜ
ᱟᱯᱮ ᱟᱯᱮ ᱟᱯᱮ ᱥᱮᱫ ᱫᱚ ᱦᱩᱭᱩᱜ ᱜᱮᱭᱟ
ᱦᱮᱸ ᱦᱩᱭᱩᱜ ᱜᱮᱭᱟ
ᱟᱢᱮᱢ ᱪᱟᱞᱟᱜ ᱛᱟᱦᱮᱱ ᱜᱮᱭᱟ
ᱦᱚᱸ
ᱦᱟᱸ
ᱦᱩᱸ
ᱟᱪᱪᱷᱟ ᱮᱱᱮᱡ ᱮᱱᱮᱡ ᱛᱟᱦᱮᱱ ᱜᱮᱭᱟᱢ ᱥᱮ ᱵᱟᱝ ᱮᱱᱮᱡ ᱛᱟᱦᱮᱱᱟᱢ
ᱚᱱᱟ ᱢᱟ ᱟᱵᱚᱣᱟᱜ ᱤᱭᱟᱹ ᱠᱟᱱᱟ ᱟᱵᱚᱣᱟᱜ ᱠᱟᱱᱟ ᱵᱟ ᱪᱮᱫᱟᱜ ᱵᱟᱢ ᱮᱱᱮᱡ-ᱟ
ᱟᱪᱪᱷᱟ ᱤᱧᱫᱚ ᱟᱥᱟᱤᱧ ᱮᱱᱮᱡ ᱫᱚ ᱵᱟᱢ ᱵᱟᱲᱟᱭᱟᱢ ᱥᱩᱫᱩ ᱪᱟᱞᱟᱜ-ᱟᱢ ᱧᱮᱞ ᱞᱮᱠᱚ ᱧᱮᱞ ᱠᱚᱣᱟ
ᱵᱟᱝ ᱵᱟᱝ ᱡᱟᱦᱟᱸ ᱫᱚ ᱟᱵᱚᱣᱟᱜ ᱡᱚᱛᱚ ᱦᱚᱲᱟ ᱟᱵᱚᱣᱟᱜ ᱮᱱᱮᱡ ᱥᱮᱨᱮᱧ ᱠᱟᱱᱟ ᱪᱮᱫᱟᱜ ᱵᱟᱢ ᱮᱱᱮᱡ-ᱟ
ᱦᱩᱸ
ᱮᱱᱮᱜ ᱥᱮᱨᱮᱧ ᱫᱚ ᱫᱚᱨᱠᱟᱨ ᱜᱮ ᱪᱮ ᱱᱤᱛᱚᱜ ᱡᱩᱫᱤ ᱚᱱᱟ ᱵᱟᱢ ᱥᱮᱸᱲᱟ ᱟᱠᱟᱫᱟᱢ ᱛᱟᱭᱚᱢ ᱛᱮ ᱞᱟᱹᱭ ᱟᱢᱟ ᱠᱚ ᱢᱟ ᱢᱤᱫᱴᱮᱡ ᱮᱱᱠᱷᱟᱱ ᱵᱟᱢ
ᱪᱮᱫ ᱵᱮᱱ ᱞᱤᱭᱮᱫᱟ
ᱱᱤᱛᱚᱜ ᱡᱩᱫᱤ ᱵᱟᱢ ᱥᱮᱲᱟᱭᱟ ᱟᱫᱚ ᱛᱤᱥᱮᱢ ᱥᱮᱲᱟᱭᱟ
ᱟᱪᱪᱷᱟ ᱟᱪᱪᱷᱟ ᱚᱱᱟ ᱦᱚᱸ ᱠᱟᱱ ᱜᱮᱭᱟ ᱱᱤᱛᱚᱜ ᱟᱢ ᱵᱟᱝ ᱥᱮᱬᱟᱭ ᱠᱷᱟᱱ ᱥᱫᱚ ᱛᱤᱥᱮᱢ ᱥᱮᱬᱟᱭᱟ ᱵᱩᱰᱷᱤ ᱠᱟᱛᱮᱫ
ᱟᱞᱮ ᱴᱷᱮᱱ ᱜᱮ ᱪᱮᱫ ᱠᱷᱟᱹᱞᱤ ᱱᱟᱯᱟᱭ ᱠᱟᱛᱷᱟ ᱜᱮ ᱛᱚᱵᱮ ᱱᱤᱛᱚᱜ ᱵᱟᱹᱛ ᱮᱱᱠᱷᱟᱱ ᱠᱟᱹᱢᱤ ᱠᱚᱫᱚ ᱪᱮᱫ ᱞᱮᱠᱟ ᱪᱟᱥ ᱠᱟᱹᱢᱤ ᱠᱚ ᱚᱱᱛᱮ ᱫᱚ?
ᱪᱟᱥ ᱠᱟᱹᱢᱤ ᱠᱚᱫᱚ ᱦᱩᱭᱩᱜ ᱠᱟᱱ ᱜᱮᱭᱟ᱾
ᱟᱯᱮ ᱫᱚ
ᱟᱞᱮ ᱫᱚ ᱵᱟᱝ ᱦᱩᱭ ᱛᱟᱦᱮᱱᱟ
ᱪᱮᱫᱟᱜ
ᱵᱟᱠᱚ ᱪᱟᱥ ᱛᱟᱦᱮᱸᱱᱟ ᱟᱹᱰᱤ ᱠᱚᱥᱴᱚ ᱵᱩᱡᱩᱜ ᱛᱟᱦᱮᱸᱱᱟ ᱦᱮᱸ ᱦᱮᱸ
ᱟᱫᱚ ᱪᱮᱫ ᱯᱮ ᱡᱚᱢᱟ ᱟᱫᱚ
ᱡᱚᱢ ᱟᱞᱮ ᱠᱤᱨᱤᱧ ᱠᱟᱛᱮᱫ
ᱚ
ᱢᱮᱱᱛᱟᱦᱮᱱᱟ ᱠᱚ ᱡᱮᱹ ᱟᱹᱰᱤ ᱠᱚᱥᱴᱚ ᱜᱮ ᱦᱩᱭᱩᱜ ᱛᱟᱦᱮᱱᱟ᱾
ᱠᱚᱥᱴᱚ ᱵᱩᱡᱷᱟᱜ ᱛᱟᱦᱮᱱᱟ ᱦᱮᱸᱥᱮ ᱫᱚᱢᱮ?
ᱫᱚᱢᱮ ᱫᱚ ᱵᱟᱝᱟ᱾
ᱚ ᱤᱧᱠᱚ ᱢᱤᱛᱟᱹᱧ ᱠᱟᱱ ᱟᱵᱩ ᱫᱚ ᱟᱵᱚᱫᱚ ᱵᱟᱵᱚᱱ ᱪᱟᱥᱟ ᱟᱵᱚᱫᱚ ᱠᱚᱥᱴᱚ ᱜᱮ ᱠᱚᱥᱴᱚ ᱜᱮ ᱫᱚᱢᱮ ᱠᱚᱥᱴᱚ ᱵᱩᱡᱩᱜᱛᱟᱦᱮᱱᱟ ᱵᱟᱥ ᱛᱟᱦᱚᱞᱮ ᱚᱠᱚᱭ ᱜᱮ ᱧᱮᱞᱟᱢ ᱦᱚᱸ ᱵᱟᱠᱚ ᱫᱷᱩᱲᱮᱜᱼᱟ᱾
ᱦᱩᱸ
ᱟᱯᱮ ᱛᱟᱦᱞᱮ ᱛᱤᱱᱟᱹᱜ ᱢᱮᱱᱟᱜ ᱯᱮᱭᱟ ᱵᱷᱟᱭ ᱵᱳᱱ?
ᱢᱮᱱᱟᱜ ᱞᱮᱜᱮᱭᱟ ᱰᱮᱨ ᱫᱷᱟᱨᱟᱜ ᱜᱮ᱾
ᱟᱢ ᱮᱠᱟᱭ?
ᱦᱮᱸ ᱟᱨ ᱦᱮᱸ
ᱟᱵᱮᱱ ᱮᱠᱞᱟ ᱜᱮ?
ᱦᱮᱸ ᱚᱱᱟ ᱪᱮᱫ ᱜᱮ ᱵᱟᱝ᱾ ᱢᱟ ᱵᱱᱟ ᱞᱟᱹᱭ ᱟᱹᱵᱤᱱ ᱫᱚ ᱠᱟᱹᱢᱤ ᱠᱚᱵᱤᱱ ᱪᱟᱞᱟᱜ ᱜᱮᱭᱟ ᱥᱮ ᱵᱟᱝ?
ᱵᱟᱦ᱾
ᱞᱮ ᱠᱟᱹᱢᱤ ᱵᱤᱱ ᱪᱟᱞᱟᱜ ᱜᱮᱭᱟ ᱪᱮ ᱵᱟᱝ?
ᱟᱹᱞᱤᱧ ᱫᱚ ᱵᱟᱹᱞᱤᱧ ᱪᱟᱞᱟᱜ ᱛᱟᱦᱮᱱᱟ᱾
ᱚ ᱦᱚᱸ
ᱠᱟᱹᱢᱤ ᱦᱚᱸ ᱫᱚᱢᱮ ᱠᱚᱥᱴᱚ ᱜᱮ ᱵᱩᱡᱷᱟᱹᱜ ᱛᱟᱦᱮᱸᱱᱟ ᱚᱠᱚᱭ ᱪᱟᱞᱟᱜ ᱟᱭ᱾
ᱟᱯᱮ ᱥᱮᱫ ᱵᱟᱦᱟ ᱵᱚᱸᱜᱟ ᱦᱚᱸ ᱵᱟᱦᱟ ᱵᱚᱸᱜᱟ ᱪᱮᱫ ᱞᱮᱠᱟ ᱠᱚᱯᱮ ᱢᱟᱱᱟᱣᱟ?
ᱵᱟᱦᱟ ᱵᱚᱸᱜᱟ ᱢᱟᱱᱟᱣ ᱛᱟᱦᱮᱱ ᱜᱮ ᱠᱚ ᱵᱷᱟᱞᱤᱜᱤ᱾
ᱪᱟᱞᱟᱣ ᱵᱟᱲᱟ ᱟᱠᱟᱱᱟ ᱵᱤᱱ?
ᱦᱮᱸ ᱦᱩᱸ
ᱱᱟᱯᱟᱭ ᱠᱟᱛᱷᱟ ᱜᱮ᱾
ᱱᱤᱛᱚᱜ ᱫᱚ ᱚᱠᱟᱨᱮ ᱢᱮᱱᱟᱜ ᱵᱤᱱ ᱛᱮ?
ᱚᱲᱟᱜ ᱨᱮ ᱜᱮ᱾
ᱱᱤᱛᱚᱜ ᱚᱠᱚᱭ ᱥᱟᱶᱛᱮ ᱨᱚᱲ ᱮᱫ ᱠᱟᱱ ᱛᱟᱦᱮᱸ ᱟᱵᱮᱱ?
ᱜᱟᱛᱮᱹ ᱜᱤᱫᱽᱨᱟᱹ ᱜᱟᱛᱮᱹ ᱜᱤᱫᱽᱨᱟᱹ᱾
ᱦᱩᱸ
ᱵᱟᱝ
ᱤᱧ ᱫᱚ ᱟᱸᱡᱚᱢ ᱠᱮᱫᱟᱹᱧ ᱜᱟᱛᱮ ᱜᱤᱫᱽᱨᱟᱹ
ᱚ